ᱜᱚᱝᱠᱮ ᱡᱚᱦᱟᱨ ᱜᱮ....
ᱦᱮᱸ ᱡᱚᱦᱟᱨ ᱜᱮ
ᱪᱮᱫ ᱞᱮᱠᱟ ᱢᱚᱡᱽ ᱵᱟᱲᱟ ᱜᱮᱛᱚ᱾ ᱛᱮ
ᱟᱟ.... ᱟ ᱟᱪᱪᱷᱟ ᱟᱢᱜᱮ ᱪᱮᱫ ᱞᱮᱠᱟ᱾
ᱟᱞᱮ ᱦᱚᱸ ᱢᱚᱸᱡᱽ ᱦᱟᱛᱟᱲ ᱜᱮ
ᱟᱪᱪᱷᱟ ᱟᱪᱪᱷᱟ ᱟ ᱟᱹᱛᱩ ᱫᱤᱥᱚᱢ ᱫᱚ ᱚᱠᱟᱥᱮᱫ...
ᱟᱛᱳ ᱫᱤᱥᱚᱢ ᱫᱚ ᱦᱩᱭᱩᱜ ᱠᱟᱱᱟᱜ.. ᱱᱚᱰᱮ ᱯᱟᱟᱹᱠᱩᱲ
ᱯᱟᱠᱩᱲ ᱟᱪᱪᱷᱟ ᱟᱪᱪᱷᱟ ᱟᱷᱟ᱾ ᱟᱪᱪᱷᱟ ᱾
ᱟᱢ ᱫᱚ ᱜᱚᱢᱠᱮ?
ᱤᱧ ᱫᱚ ᱱᱚᱰᱮ ᱫᱩᱢᱠᱟ ᱰᱤᱥᱴᱤᱠ ᱠᱷᱚᱡ ᱾
ᱟᱪᱪᱷᱟ ᱟᱪᱪᱷᱟ ᱫᱩᱢᱠᱟ ᱰᱤᱥᱴᱤᱠ, ᱦ ᱟᱪᱪᱷᱟ ᱢᱮᱱ ᱦᱚᱪᱚᱭᱮᱫ ᱛᱟᱦᱮᱱᱟᱹᱧ ᱠᱷᱚᱨᱟ ᱠᱚᱨᱮ ᱫᱚ ᱡᱟᱚᱜ ᱫᱚ ᱪᱮᱫ ᱠᱚᱯᱮ ᱪᱟᱥ ᱵᱟᱲᱟᱭᱟ?
ᱱᱤᱭᱟᱹ ᱠᱚ ᱫᱤᱱ ᱾
ᱦᱮᱸ ᱱᱤᱭᱟᱹ ᱠᱷᱚᱨᱟ ᱨᱮ ᱥᱚᱵᱽᱡᱤ ᱠᱚ ᱵᱚᱞᱮ ᱡᱟᱦᱟᱱᱟᱜ ᱠᱚ ᱪᱮᱫ ᱠᱚᱯᱮ ᱪᱟᱥ ᱵᱟᱲᱟᱭᱟ ᱚᱱᱠᱟ ᱥᱮ ᱵᱟᱝ?
ᱱᱤᱛᱚᱜ ᱫᱚ ᱦᱩᱲᱩ ᱪᱟᱥ ᱜᱮ ᱦᱜ ᱱᱤᱛᱚᱜ ᱫᱚ ᱥᱚᱵᱽᱡᱤ ᱫᱚ ᱱᱮᱥ ᱫᱚ ᱵᱟᱞᱮ ᱪᱟᱥ ᱟᱠᱟᱜᱼᱟ ᱾ ᱠᱮᱱᱮᱞ ᱫᱟᱜ ᱠᱚ ᱵᱟᱞᱮ ᱧᱟᱢ ᱟᱠᱟᱫ ᱤᱭᱟᱹᱛᱮ ᱾
ᱚ
ᱢᱟᱥᱟᱜ ᱢᱟᱥᱟᱝᱡᱳ ᱨᱮᱱᱟᱜ ᱫᱟᱜ ᱠᱚᱞᱮ ᱧᱟᱢᱟᱫᱮᱭᱟ ᱛᱚ ᱾
ᱦᱩᱸ
ᱟᱫᱚ ᱱᱮᱥ ᱫᱚ ᱠᱮᱱᱮᱞ ᱠᱚᱠᱚ ᱡᱩᱛ ᱵᱟᱲᱟᱭᱮᱫᱟ ᱢᱟᱨᱟᱢᱛ ᱫᱟᱠᱚ ᱾ ᱟᱫᱚ ᱚᱱᱟ ᱤᱭᱟᱹᱛᱮ ᱱᱮᱥ ᱫᱚ ᱟᱣᱨᱤ ᱞᱮ ᱧᱟᱢᱟ ᱥᱮ ᱵᱟᱞᱮ ᱪᱟᱥ ᱵᱟᱲᱟ ᱟᱠᱟᱜᱼᱟ ᱾ ᱛ ᱟᱯᱮ ᱦᱟᱯᱮᱯᱮ ᱪᱟᱥ ᱵᱟᱲᱟ ᱠᱟᱫᱟ ᱥᱚᱵᱽᱡᱤ ᱠᱚ?
ᱥᱚᱵᱽᱡᱤ ᱠᱚ ᱱᱤᱭᱟᱹ ᱫᱷᱟᱣ ᱫᱚ ᱵᱟᱞᱮ ᱪᱟᱥ ᱞᱮᱫᱟ ᱡᱟᱜᱮ ᱛᱟᱦᱮᱸ ᱠᱟᱱ ᱜᱮᱭᱟ ᱾ ᱵᱟᱞᱮ ᱰᱟᱱᱴᱟ ᱫᱟᱲᱮᱣᱟᱫᱟ ᱮᱴᱮᱫ ᱠᱚᱦᱚᱸ ᱢᱚᱸᱡᱽ ᱛᱮ ᱵᱟᱝ ᱦᱩᱭ ᱞᱮᱱᱟ ᱥᱟᱱᱟᱢ ᱠᱚ ᱡᱚᱢ ᱪᱟᱵᱟ ᱠᱮᱫᱟ ᱾
ᱟᱪᱷᱟ ᱟᱪᱪᱷᱟ ᱢᱮᱨᱚᱢ ᱰᱟᱝᱨᱟ ᱠᱚ ᱵᱟᱝ ᱾
ᱦᱮᱸ ᱠᱟᱨᱞᱟ ᱠᱚ ᱛᱟᱦᱮᱸ ᱠᱟᱱᱟ ᱾
ᱟᱪᱪᱷᱟ ᱦᱮᱸ ᱢᱚᱸᱡᱽᱛᱮ ᱮᱥᱮᱫ ᱦᱩᱭᱩᱜᱼᱟ ᱾ ᱢᱟᱱᱮ ᱡᱷᱟᱹᱞᱤ ᱚᱱᱟ ᱛᱟᱨ ᱵᱟᱞᱟ ᱞᱟᱜᱟᱣ ᱦᱩᱭᱩᱜᱼᱟ ᱛᱚᱵᱮ ᱢᱚᱸᱡᱽ ᱦᱩᱭᱩᱜᱼᱟ ᱾
ᱦᱩᱸ ᱦᱩᱸ ᱾
ᱠᱷᱟᱡ ᱫᱚ ᱠᱷᱟᱡ ᱠᱚ ᱯᱟᱨᱚᱢᱚᱜ ᱜᱮᱭᱟ ᱛᱟᱨ ᱵᱟᱞᱟ ᱫᱚ ᱵᱟᱠᱚ ᱯᱟᱨᱚᱢ ᱫᱟᱲᱮᱭᱟᱜᱼᱟ ᱾
ᱦᱩᱸ
ᱦᱮᱸ ᱡᱟᱭᱜᱟ ᱪᱩᱭᱜᱟᱹ ᱵᱟᱞᱟ ᱾
ᱦᱩᱸ ᱟᱪᱪᱷᱟ ᱜᱚᱝᱠᱮᱧ ᱢᱮᱱᱮᱫ ᱛᱟᱦᱮᱱᱟ ᱱᱚᱣᱟ ᱦᱩᱲᱩ ᱨᱚᱦᱚᱭ ᱞᱟᱦᱟᱨᱮ ᱡᱟᱦᱟᱱᱟᱜ ᱚᱱᱠᱟᱱᱟᱜ ᱟᱵᱚ ᱥᱟᱶᱛᱟ ᱟᱹᱨᱤᱪᱟᱹᱞᱤ ᱨᱮ ᱡᱟᱦᱟᱱᱟᱜ ᱯᱚᱨᱚᱵᱽ ᱢᱮᱱᱟᱜ ᱛᱟᱯᱮᱭᱟ ᱚᱱᱛᱮ?
ᱮᱻ ᱵᱟᱹᱱᱩᱜᱼᱟ ᱟᱞᱮᱥᱮᱫ ᱫᱚ ᱾
ᱟᱪᱪᱷᱟ ᱮᱨᱚᱜ ᱯᱩᱡᱟᱹ ᱠᱚᱫᱚ ᱵᱟᱝ ᱦᱩᱭ ᱵᱟᱲᱟ ᱛᱮ?
ᱦᱮᱸ ᱦᱩᱭᱩᱜ ᱜᱮᱭᱟ ᱚᱱᱟ ᱫᱚ ᱦᱩᱭᱩᱜ ᱜᱮᱭᱟ ᱾
ᱦᱳᱭ ᱦᱳᱭ ᱾
ᱚᱱᱟ ᱠᱚ ᱦᱩᱭᱩᱜ ᱜᱮᱭᱟ ᱫᱚ ᱟᱹᱣᱨᱤ ᱦᱩᱭᱩᱜ ᱦᱩᱭ ᱚᱱᱟ ᱠᱚ ᱦᱩᱭᱩᱜ ᱜᱮᱭᱟ ᱟᱞᱮᱥᱮᱫ ᱦᱚᱸ, ᱟᱯᱮᱥᱮᱫ ᱫᱚ ᱟᱯᱮᱥᱮᱫ ᱦᱚᱸ ᱦᱟᱝ?
ᱦᱮᱸ ᱮᱨᱯᱚᱨ ᱵᱟᱫ ᱠᱟᱛᱮᱜ ᱜᱮ ᱦᱩᱭᱩᱜᱼᱟ ᱮᱨᱚᱜ ᱫᱚ ᱾
ᱦᱮᱸ ᱦᱮᱸ ᱟᱞᱮᱥᱮᱫ ᱦᱚᱸ ᱟᱹᱣᱨᱤ ᱦᱩᱭᱩᱜᱼᱟ ᱾
ᱟᱫᱚ ᱪᱮᱫ ᱞᱮᱠᱟ ᱮᱨᱚᱜ ᱨᱮᱫᱚ ᱪᱤᱞᱤ ᱠᱚᱯᱮ ᱵᱚᱸᱜᱟ ᱠᱚᱣᱟ ᱠᱟᱹᱴᱤᱡ ᱮᱢ ᱞᱟᱹᱭ ᱛᱞᱟᱝᱟ?
ᱚᱱᱟ ᱨᱮᱱᱟᱜ ᱫᱚ ᱩᱱᱟᱹᱜ ᱵᱟᱹᱧ ᱵᱟᱲᱟᱭᱟ ᱟᱢᱜᱮ ᱛᱷᱚᱲᱟᱢ ᱞᱟᱹᱭ ᱛᱟᱞᱟᱝ ᱠᱷᱟᱱ ᱵᱷᱟᱹᱜᱤ ᱦᱩᱭ ᱠᱚᱜᱼᱟ ᱾
ᱦᱚᱸ ᱟᱞᱮ ᱥᱮᱱᱟᱜ ᱦᱚᱲᱮ ᱞᱟᱹᱭᱟ ᱾
ᱦᱮᱸ
ᱮᱨᱚᱜ ᱨᱮ ᱫᱚ ᱩᱱᱠᱩ ᱟᱞᱮ ᱥᱮᱫ ᱫᱚ ᱵᱷᱤᱰᱤ ᱞᱮ ᱵᱚᱸᱜᱟ ᱠᱚᱣᱟ ᱾
ᱟᱪᱪᱷᱟ ᱾
ᱟᱨ ᱛᱤᱱᱟᱹᱜ ᱜᱷᱟᱨᱚᱡᱽ ᱠᱟᱱᱟ ᱤᱱᱟᱹᱜ ᱴᱷᱮᱱ ᱞᱮ ᱡᱩᱲᱩᱭᱟ᱾
ᱟᱪᱪᱷᱟ ᱦᱮᱸ ᱦᱮᱸ
ᱚᱱᱟ ᱫᱚ ᱟᱯᱟᱱ ᱟᱹᱯᱤᱱ ᱟᱢᱫᱚᱢ ᱥᱚᱲᱮᱭᱟ ᱥᱮᱢ ᱞᱟᱫᱟ
ᱟᱪᱪᱷᱟ ᱵᱟᱨᱦᱮ ᱨᱮ ᱥᱮ ᱚᱲᱟᱜ ᱨᱮᱢ ᱟᱹᱜᱩ ᱫᱟᱲᱮᱜ ᱜᱮᱭᱟ
ᱚᱲᱟᱜ ᱨᱮᱫᱚ ᱚᱱᱟ ᱫᱚ ᱵᱟᱝ ᱜᱟᱱᱚᱜ-ᱟ ᱵᱟᱨᱦᱮ ᱨᱮᱜᱮ
ᱟᱪᱪᱷᱟ ᱵᱟᱨᱦᱮ ᱨᱮᱜᱮ ᱚᱱᱟ ᱠᱚ ᱩᱛᱩ ᱡᱚᱢ ᱜᱟᱱᱚᱜ-ᱟ ᱵᱟᱝ ᱡᱚᱢ ᱜᱟᱱᱚᱜ-ᱟ᱾
ᱦᱮᱸ ᱵᱟᱨᱦᱮ ᱨᱮᱜᱮ
ᱟᱪᱪᱷᱟ ᱟᱪᱪᱷᱟ ᱟᱪᱷᱟ ᱟᱞᱮᱥᱮᱫ ᱫᱚ ᱥᱤᱢ ᱜᱤ
ᱥᱤᱢ?
ᱦᱮᱸ ᱟᱞᱮ ᱥᱤᱢ ᱜᱮ ᱥᱚᱲᱮ ᱦᱩᱭᱩᱜ-ᱟ ᱪᱮᱫ ᱞᱮᱠᱟ ᱚᱱᱮ ᱚᱱᱮ ᱟᱞᱮᱥᱮᱫ ᱫᱚ ᱚᱱᱟ ᱵᱷᱤᱰᱤ ᱠᱚᱫᱚ ᱵᱟᱝ ᱟᱞᱮᱥᱮᱫ ᱫᱚ
ᱟᱫᱚ ᱜᱚᱢᱠᱮ ᱡᱟᱦᱟᱸᱭ ᱱᱟᱣᱟ ᱠᱚ ᱵᱟᱯᱞᱟ ᱠᱚᱜ-ᱟ ᱦᱟᱸᱜ ᱡᱟᱦᱟᱸᱭ ᱱᱟᱣᱟ ᱠᱚ ᱵᱟᱯᱞᱟ ᱠᱚᱣᱟ ᱩᱱᱠᱩ ᱠᱩᱻ ᱥᱤᱢ ᱠᱚ ᱞᱟᱜᱟᱣ ᱠᱚᱣᱟ ᱥᱮ ᱪᱮᱫ ᱞᱮᱠᱟ ᱥᱮ ᱟᱛᱳ ᱚᱲᱟᱜ ᱠᱷᱚᱱ ᱠᱟᱹᱴᱤᱡ ᱠᱟᱹᱴᱤᱡ ᱥᱤᱢ ᱠᱚ ᱠᱚ ᱩᱴᱷᱟᱹᱣ ᱠᱚᱣᱟ ᱩᱱᱠᱩ ᱴᱟᱜ
ᱵᱟᱝᱸ ᱩᱱᱠᱩ ᱠᱟᱹᱴᱤᱡ ᱠᱟᱹᱴᱤᱡ ᱜᱮᱠᱚ ᱩᱴᱷᱟᱹᱣ ᱠᱚᱣᱟ ᱩᱱᱠᱩ ᱴᱟᱜ
ᱚ ᱟᱪᱪᱷᱟ ᱟᱪᱪᱷᱟ ᱛᱚᱵᱮ ᱮᱨᱚᱜ ᱨᱮᱫᱚ ᱩᱱᱠᱩ ᱡᱟᱦᱟᱸᱭ ᱱᱟᱣᱟ ᱠᱚ ᱵᱟᱯᱞᱟ ᱠᱚ ᱩᱱᱠᱩ ᱫᱚ ᱵᱟᱠᱚ ᱠᱚᱭ ᱠᱚᱣᱟ ᱠᱟᱞᱚᱴ ᱥᱤᱢ ᱫᱚ
ᱵᱟᱝ ᱵᱟᱝ ᱟᱞᱮᱥᱮᱫ ᱵᱟᱝ᱾ ᱟᱯᱮ ᱥᱮᱫ ᱫᱚ ᱠᱚᱭ ᱠᱚᱣᱟ ᱠᱚ ᱵᱟᱝ?
ᱦᱮᱸ ᱵᱚᱞᱮ ᱚᱠᱚᱭᱴᱟᱜ ᱠᱚ ᱵᱟᱯᱞᱟ ᱠᱟᱱᱟ ᱱᱟᱣᱟᱹ ᱜᱮ
ᱱᱟᱣᱟ ᱱᱟᱣᱟᱱ ᱠᱚ ᱦᱮᱸ
ᱦᱮᱸ ᱱᱟᱣᱟᱱ ᱠᱚ ᱞᱟᱜᱟᱣ ᱟᱠᱚᱣᱟ
ᱟᱪᱪᱷᱟ ᱟᱪᱪᱷᱟ ᱟᱪᱪᱷᱟ
ᱟᱫᱚ ᱦᱟᱸᱜ ᱤᱱᱟᱹᱜ ᱵᱟᱞᱟᱝ ᱥᱩᱨᱩᱛᱮ ᱵᱟᱞᱟᱝ ᱵᱩᱡᱽ ᱫᱟᱲᱮᱜ ᱠᱟᱱᱟ ᱥᱮ ᱪᱮᱫ ᱞᱮᱠᱟ
ᱪᱮᱫ ᱞᱮᱠᱟ ᱦᱮᱸ ᱚᱱᱟ ᱚᱱᱟ ᱦᱩᱭ ᱫᱟᱲᱮᱭᱟᱜ ᱜᱮᱭᱟ᱾
ᱦᱮᱸ ᱦᱩᱸ
ᱟᱫᱚ ᱢᱮᱱᱠᱷᱟᱱ ᱟᱞᱮ ᱥᱮᱫ ᱫᱚ ᱱᱚᱜ-ᱚᱭ ᱪᱮᱫ ᱡᱟᱦᱟᱸᱢ ᱢᱮᱱᱫᱟ ᱠᱟᱨᱚᱴ ᱞᱟᱜᱟᱜ ᱤᱭᱟᱹ ᱠᱚ ᱚᱱᱟ ᱠᱚᱫᱚ ᱟᱞᱮᱥᱮᱫ ᱫᱚ ᱵᱟᱝ ᱦᱩᱭᱩᱜ-ᱟ ᱦᱩᱭ ᱫᱚ
ᱚᱻ
ᱚᱱᱟ ᱫᱚ
ᱚ ᱟᱪᱪᱷᱟ ᱟᱪᱪᱷᱟᱭ ᱵᱚᱞᱮ ᱛᱷᱚᱲᱟ ᱟᱹᱛᱩ ᱫᱤᱥᱚᱢ ᱨᱮ ᱛᱷᱚᱲᱟ ᱜᱟᱱ ᱵᱷᱮᱜᱟᱨ ᱵᱷᱮᱜᱟᱨ ᱫᱚ ᱛᱟᱦᱮᱱ ᱠᱟᱱ ᱜᱮᱭᱟ ᱵᱟᱝ ᱛᱟᱦᱮᱸ ᱫᱚ ᱵᱟᱝ
ᱦᱮᱸ ᱵᱷᱮᱜᱟᱨ ᱵᱷᱮᱜᱟᱨ ᱛᱟᱦᱮᱱ ᱠᱟᱱ ᱜᱮᱭᱟ ᱮᱠᱫᱚᱢ ᱵᱷᱮᱜᱟᱨ ᱵᱷᱮᱜᱟᱨ ᱛᱟᱦᱮᱱ ᱠᱟᱱ ᱜᱮᱭᱟ ᱟᱨ ᱛᱟᱭᱱᱚᱢ ᱞᱟᱦᱟ ᱢᱟᱵᱚᱱ ᱤᱭᱟ ᱫᱟ
ᱦᱩᱸ
ᱢᱤᱫ ᱫᱚᱢ ᱛᱮᱦᱚᱸ ᱵᱟᱝ ᱦᱩᱭᱩᱜ ᱠᱟᱱ ᱛᱟᱵᱚᱱᱟ᱾
ᱦᱮᱸ ᱦᱮᱸ
ᱦᱮᱸ ᱥᱮ ᱵᱟᱝ?
ᱟᱪᱪᱷᱟ ᱟᱯᱮ ᱫᱚ ᱟᱪᱪᱷᱟ ᱟᱯᱮ
ᱦᱮᱸ ᱦᱮᱸ ᱞᱟᱹᱭ ᱢᱮ ᱜᱚᱢᱠᱮ ᱦᱮᱞᱳ
ᱯᱳᱥ ᱨᱮᱜᱤ ᱥᱮ ᱦᱟᱱᱟ ᱥᱚᱨᱦᱟᱭ
ᱦᱮᱞᱳ
ᱦᱮᱸ ᱟᱸᱡᱚᱢᱚᱜ ᱠᱟᱱᱟ᱾
ᱦᱮᱸ ᱦᱮᱸ ᱟᱸᱡᱚᱢᱚᱜ ᱠᱟᱱᱟ᱾
ᱜᱚᱢᱠᱮ ᱢᱮᱱᱮᱫ ᱛᱟᱦᱮᱱᱟᱹᱧ ᱥᱚᱨᱦᱟᱭ ᱫᱚ ᱚᱠᱟᱴᱟᱜ ᱪᱟᱸᱫᱳ ᱯᱮ ᱢᱟᱱᱟᱣᱟ ᱟᱯᱮ ᱫᱚ?
ᱥᱚᱨᱦᱟᱭ ᱦᱮᱸ ᱥᱚᱼᱥᱚᱨᱦᱟᱭ ᱫᱚᱻ ᱡᱟᱱᱩᱣᱟᱨᱤ ᱾
ᱚ ᱡᱟᱱᱩᱣᱟᱨᱤ ᱨᱮ ᱦᱟᱝ?
ᱦᱮᱸ᱾
ᱟᱫᱚ ᱛᱤᱱᱟᱹᱜ ᱢᱟᱦᱟ ᱨᱮᱭᱟᱜ ᱯᱮ ᱢᱟᱱᱟᱣᱟ ᱟᱯᱮ ᱯᱮ ᱫᱤᱱ ᱥᱮ ᱢᱚᱬᱮ ᱫᱤᱱ?
ᱟᱞᱮ ᱥᱮᱫ ᱫᱚ ᱦᱮᱸᱻ ᱢᱚᱬᱮ ᱫᱤᱱ ᱨᱮᱱᱟᱜ ᱦᱩᱭᱩᱜᱼᱟ᱾
ᱟᱨ ᱟᱯᱮ ᱥᱮᱫ ᱫᱚ?
ᱩᱸ ᱟᱞᱮ ᱥᱮ ᱦᱚ ᱢᱚ ᱜᱤ
ᱢᱚᱬᱮ ᱫᱤᱱ ᱜᱮ ᱵᱟᱝ? ᱚ ᱟᱨ ᱟᱫᱚᱢ ᱟᱫᱚᱢ ᱡᱟᱭᱜᱟ ᱨᱮᱢᱟ ᱟᱯᱮ ᱥᱮᱫ ᱦᱮᱸ ᱟᱫᱚᱢ ᱟᱫᱚᱢ ᱡᱟᱭᱜᱟ ᱨᱮᱢᱟ ᱤᱭᱟᱹ ᱱᱚᱣᱟ ᱚᱠᱴᱳᱵᱚᱨ ᱢᱟᱦᱱᱟᱹ ᱥᱮᱫ ᱦᱩᱭᱩᱜ ᱵᱟᱝ ᱫᱚ ᱦᱟᱝ ᱾
ᱦᱮᱸ ᱦᱩᱭᱩᱜᱼᱟ ᱦᱟᱱᱛᱮ ᱦᱩᱭᱩᱜᱼᱟ ᱦᱟᱱᱛᱮ ᱴᱟᱴᱟ ᱡᱟᱢᱥᱮᱫᱽᱯᱩᱨ ᱟᱨ ᱦᱟᱱᱮ ᱩᱲᱤᱥᱟ ᱥᱮᱫ ᱯᱟᱥᱮᱡ᱾
ᱟᱪᱪᱷᱟᱼᱪᱷᱟ ᱴᱟᱴᱟ ᱡᱟᱢᱥᱮᱫᱯᱩᱨ ᱟᱨ ᱩᱲᱤᱥᱥᱟ ᱟᱯᱮ ᱯᱟᱹᱠᱩᱲ ᱥᱮᱫ ᱫᱚ ᱢᱚᱛᱞᱚᱵᱽ ᱱᱤᱭᱟᱹ ᱤᱭᱟᱹ ᱡᱟᱱᱩᱣᱟᱨᱤ ᱯᱷᱟᱨᱩᱣᱟᱨᱤ ᱥᱮᱫ ᱜᱤ ᱦᱩᱭᱩᱜᱼᱟ?
ᱦᱮᱸ ᱜᱚᱢᱠᱮ ᱚᱱᱟ ᱨᱟᱹᱲᱦᱟᱹᱭ ᱠᱷᱟᱹᱛᱤᱨ ᱛᱮ ᱱᱚᱣᱟ ᱥᱚᱨᱦᱟᱭ ᱫᱚ ᱦᱟᱱᱛᱮ ᱰᱷᱮᱠᱟᱣ ᱠᱟᱱᱟ᱾ ᱡᱩᱫᱤ ᱵᱮᱱ ᱟᱸᱡᱚᱢ ᱠᱟᱫ ᱠᱷᱟᱡ ᱥᱤᱫᱟᱹ ᱠᱟᱹᱱᱦᱩᱣᱟᱜ ᱦᱩᱞ ᱢᱟᱦᱟ
ᱟᱪᱪᱷᱟᱼᱪᱷᱟ ᱪᱷᱟ ᱚᱱᱟ ᱤᱭᱟᱹᱛᱮ ᱦᱟᱝ ᱚᱱᱟ ᱤᱭᱟᱹᱛᱮ ᱟᱹᱞᱤᱧ ᱫᱚ ᱩᱱᱟᱹᱜ ᱵᱟᱹᱞᱤᱧ ᱵᱩᱡᱷ ᱠᱟᱜᱼᱟ ᱚᱱᱟ ᱜᱮᱞᱤᱧ ᱢᱮᱱᱮᱫ ᱠᱟᱱ ᱛᱟᱦᱮᱸ ᱪᱤᱠᱟᱛᱮ ᱞᱟᱦᱟ ᱛᱟᱭᱱᱚᱢᱚᱜ ᱠᱟᱱᱟ? ᱦᱮᱸ ᱟᱪᱪᱷᱟ ᱟᱪᱪᱷᱟ ᱟᱪᱷᱟ ᱟᱭᱢᱟ ᱨᱚᱠᱚᱢ ᱟᱭᱢᱟ ᱨᱚᱠᱚᱢ ᱠᱚ ᱢᱮᱱᱟ᱾ ᱟᱪᱪᱷᱟ ᱱᱚᱣᱟ ᱴᱟᱜ ᱜᱮ ᱯᱟᱥᱮᱡ ᱥᱟᱹᱦᱤᱭᱟ, ᱪᱮᱫᱟᱜ ᱡᱮ ᱱᱚᱣᱟᱴᱟᱜ ᱮᱢ ᱞᱟᱹᱭ ᱠᱮᱫ ᱤᱧ ᱦᱚᱸ ᱞᱟᱦᱟ ᱩᱱᱟᱹᱜ ᱟᱭᱢᱟ ᱟᱭᱢᱟᱧ ᱟᱸᱡᱚᱢ ᱵᱟᱲᱟᱣ ᱠᱟᱫᱟ, ᱚᱱᱟ ᱠᱚᱫᱚ ᱯᱟᱥᱮᱡ ᱵᱟᱝ ᱥᱟᱹᱦᱤᱭᱟ᱾
ᱦᱩᱸ ᱚᱱᱟ ᱠᱷᱟᱹᱛᱤᱨ ᱛᱮ ᱱᱚᱣᱟ ᱥᱚᱨᱚᱦᱟᱭ ᱫᱚ ᱱᱟᱛᱮᱣ ᱠᱟᱱᱟ᱾
ᱟᱪᱪᱷᱟ ᱟᱪᱪᱷᱟ ᱟᱪᱪᱷᱟ ᱦᱩᱞ ᱢᱟᱦᱟ ᱤᱭᱟᱹ ᱦᱩᱞ ᱞᱟᱹᱲᱦᱟᱹᱭ ᱠᱟᱜ ᱠᱷᱟᱹᱛᱤᱨ ᱛᱮ᱾
ᱦᱩᱸ ᱦᱩᱸ ᱟᱨ ᱵᱟᱠᱷᱟᱡ ᱫᱚ ᱴᱷᱤᱠ ᱨᱮᱜᱮ ᱥᱚᱦᱚᱨᱟᱭ ᱪᱟᱸᱫᱳ ᱨᱮᱜᱤ᱾ ᱥᱚᱨᱦᱟᱭ ᱫᱚ ᱦᱩᱭ ᱠᱚᱜᱼᱟ ᱜᱚᱴᱟ ᱳᱲᱤᱥᱟ, ᱡᱟᱢᱥᱮᱫᱽᱯᱩᱨ ᱚᱱᱟ ᱠᱚᱨᱮ ᱡᱚᱛᱚ ᱦᱚᱲ ᱥᱟᱶ ᱢᱤᱞᱟᱹᱣ ᱠᱚᱜ ᱛᱟᱵᱚᱱᱟ᱾
ᱢᱤᱞᱟᱹᱣ ᱟᱠᱟᱫ ᱛᱟᱵᱚᱱᱟ, ᱚᱱᱟ ᱟᱹᱰᱤ ᱡᱟᱹᱲ ᱪᱟᱞᱟᱜ ᱠᱟᱱ ᱛᱟᱦᱮᱸᱫ ᱟᱫᱚ ᱩᱱ ᱥᱩᱢᱟᱹᱭ ᱵᱟᱠᱚ ᱤᱭᱟᱹ ᱫᱟᱲᱮᱭᱟᱫᱟ ᱛᱟᱭᱚᱢ ᱛᱮᱠᱚ ᱢᱟᱱᱟᱣ ᱠᱮᱫᱟ᱾
ᱦᱩᱸ ᱦᱩᱸ ᱾
ᱟᱪᱪᱷᱟ ᱟᱪᱷᱟ ᱟᱪᱪᱷᱟ ᱟᱪᱪᱷᱟ ᱚᱱᱟ ᱤᱭᱟᱹ ᱛᱤᱜᱤ ᱟᱪᱪᱷᱟ ᱦᱩᱸ ᱦᱚᱲ ᱠᱚ ᱞᱟᱹᱲᱦᱟᱹᱭ ᱞᱟᱹᱲᱦᱟᱹᱭ ᱨᱮ ᱵᱤᱡᱤ ᱠᱚ ᱛᱟᱦᱮᱸᱠᱟᱱᱟ᱾ ᱛᱚ ᱵᱟᱠᱚ ᱢᱟᱱᱟᱣ ᱫᱟᱲᱤᱭᱟᱫᱟ ᱩᱱ ᱥᱚᱢᱚᱭ ᱦᱮᱸ ᱾ ᱟᱪᱪᱷᱟ ᱟᱪᱪᱷᱟ ᱦᱮᱸ᱾ ᱚᱱᱟ ᱢᱟ ᱠᱟᱱ ᱜᱤ᱾
ᱟᱪᱪᱷᱟ ᱜᱚᱢᱠᱮ ᱢᱮᱱᱮᱫ ᱛᱟᱦᱮᱱᱟᱹᱧ ᱥᱚᱨᱦᱟᱭ ᱢᱟ ᱟᱪᱪᱷᱟ ᱢᱚᱬᱮ ᱫᱤᱱ ᱨᱮᱭᱟᱜ ᱵᱚᱱ ᱢᱟᱱᱟᱣᱮᱫ ᱠᱟᱱ, ᱟᱫᱚ ᱚᱱᱟ ᱢᱚᱬᱮ ᱫᱤᱱ ᱨᱮ ᱡᱟᱦᱟᱸᱴᱟᱜ ᱫᱚ ᱢᱤᱫᱴᱮᱡ ᱫᱤᱱ ᱠᱟᱱ ᱛᱟᱵᱚᱱᱟ ᱠᱷᱩᱱᱴᱟᱹᱣ ᱢᱟᱦᱟ᱾ ᱟᱫᱚ ᱠᱷᱩᱱᱴᱟᱹᱣ ᱢᱟᱦᱟ ᱨᱮ ᱪᱮᱫ ᱟᱯᱮ ᱚᱱᱛᱮ ᱯᱮ ᱠᱷᱩᱱᱴᱟᱹᱣ ᱠᱚᱜᱮᱭᱟ ᱯᱮ ᱥᱮ? ᱥᱮ ᱱᱤᱭᱚᱢ ᱛᱮᱫ ᱠᱷᱟᱹᱞᱤ ᱯᱟᱨᱚᱢ?
ᱠᱷᱟᱹᱞᱤ ᱱᱤᱭᱚᱢ ᱛᱮᱫ ᱵᱟᱞᱮ ᱠᱷᱩᱱᱴᱟᱹᱣ ᱠᱚᱣᱟ᱾
ᱚᱸ ᱾
ᱠᱷᱟᱹᱞᱤ ᱱᱤᱭᱟ ᱚᱱᱛᱮ ᱟᱹᱰᱤ ᱫᱤᱱ ᱫᱚᱠᱚ ᱞᱟᱹᱭᱮᱫ ᱠᱟᱱ ᱠᱷᱩᱱᱴᱟᱹ ᱭᱮᱫ ᱠᱚ ᱛᱟᱦᱮᱸ ᱵᱟᱝ ᱫᱚ ᱪᱮᱫ? ᱵᱟᱠᱚ ᱠᱷᱩᱱᱴᱟᱹᱣᱮᱫ ᱠᱟᱱᱣᱟ ᱱᱮᱛᱟᱨ ᱠᱚᱨ ᱟᱞᱮ ᱥᱮᱫ ᱫᱚ ᱠᱷᱩᱱᱴᱟᱹᱣ ᱫᱚ ᱵᱟᱝ᱾ ᱠᱷᱟᱹᱞᱤ ᱢᱳᱵᱟᱭᱤᱞ ᱠᱚᱨᱮᱜᱤᱧ ᱧᱮᱞ ᱵᱟᱲᱟ ᱟᱠᱟᱫᱟ ᱪᱮᱫ ᱞᱮᱠᱟ ᱠᱷᱩᱱᱴᱟᱹᱣ ᱠᱚᱣᱟ ᱦᱮᱸ᱾
ᱦᱩᱸ ᱾
ᱯᱷᱳᱱ ᱠᱚᱨᱮ ᱜᱮ ᱢᱮᱱᱠᱷᱟᱱ ᱟᱞᱮ ᱥᱮᱫ ᱫᱚ ᱵᱟᱝ ᱟᱯᱮ ᱥᱮᱫ ᱫᱚ ᱠᱷᱩᱱᱴᱟᱹᱣ ᱜᱮᱭᱟ ᱦᱟᱝ?
ᱟᱞᱮ ᱟᱹᱛᱩ ᱨᱮᱦᱚᱸ ᱢᱤᱫ ᱵᱚᱪᱷᱚᱨ ᱠᱚ ᱠᱷᱩᱱᱴᱟᱹᱣ ᱞᱮᱫ ᱠᱚᱜᱮᱭᱟ ᱚᱱᱟ ᱞᱟᱦᱟ ᱵᱚᱪᱷᱚᱨ ᱦᱚᱸ ᱠᱷᱩᱱᱴᱟᱹᱣ ᱜᱮ ᱟᱨ ᱱᱤᱛᱚᱜ ᱫᱚ ᱱᱤᱭᱟᱹ ᱪᱟᱞᱟᱣᱮᱱ ᱥᱮᱨᱢᱟ ᱫᱚ ᱦᱟᱸᱜ ᱵᱟᱠᱚ ᱠᱷᱩᱱᱴᱟᱹᱣ ᱞᱮᱫ ᱠᱚᱣᱟ᱾
ᱚᱻ ᱟᱪᱪᱷᱟ ᱟᱪᱪᱷᱟ ᱟᱯᱟᱱ ᱟᱹᱯᱤᱱ ᱠᱩᱥᱤ ᱠᱷᱩᱱᱴᱟᱹᱣ ᱠᱚ ᱠᱷᱟᱡ ᱛᱟᱹᱣ ᱡᱚᱛᱚ ᱦᱚᱲ ᱪᱮᱫ ᱠᱟ ᱠᱚ ᱢᱮᱱᱟ ᱵᱟᱵᱚᱱ ᱠᱷᱩᱱᱴᱟᱹᱣ ᱠᱚ ᱠᱷᱚᱱ ᱵᱟᱵᱚᱱ ᱠᱷᱩᱱᱴᱟᱹᱣ ᱠᱚᱣᱟ ᱦᱟᱝ?
ᱦᱩᱸ ᱦᱩᱸ ᱾ ᱟᱫᱚ ᱡᱟᱦᱟᱸ ᱟᱞᱮ ᱟᱹᱛᱩ ᱱᱚᱛᱮ ᱥᱩᱨ ᱜᱮᱭᱟ ᱢᱤᱫᱴᱮᱡ ᱟᱹᱛᱩ ᱢᱮᱱᱟᱜ ᱠᱟᱫᱟ ᱞᱟᱲᱵᱤᱰᱟᱢ ᱟᱸᱡᱚᱢ ᱵᱟᱲᱟᱣ ᱟᱠᱟᱫ ᱠᱷᱟᱡ?
ᱞᱟᱲᱵᱮᱰᱟ ᱵᱟᱹᱧ ᱟᱸᱡᱚᱢ ᱵᱟᱲᱟ ᱣᱟᱠᱟᱜ-ᱟ ᱾
ᱞᱟᱲᱵᱮᱰᱟ ᱫᱚ ᱢᱟᱱᱮ ᱯᱨᱚᱛᱮᱠ ᱵᱚᱪᱷᱚᱨ ᱠᱚ ᱠᱷᱩᱱᱴᱟᱹᱣ ᱠᱚᱣᱟ ᱚᱸᱰᱮ ᱫᱚ ᱾
ᱟᱪᱪᱷᱟ ᱟᱪᱪᱷᱟ ᱟᱪᱪᱷᱟ ᱦᱮᱸ ᱟᱪᱪᱷᱟ ᱾ ᱚᱸᱰᱮ ᱧᱮᱧᱮᱞ ᱯᱮ ᱪᱟᱞᱟᱣ ᱵᱟᱲᱟᱜ ᱜᱮᱭᱟ ᱚᱱᱛᱮ ᱦᱮᱸ ᱦᱮᱸ ᱾
ᱥᱩᱨ ᱜᱮᱭᱟ ᱟᱞᱮ ᱟᱹᱰᱤ ᱫᱚ ᱵᱟᱞᱮ ᱡᱮᱞᱤᱧ-ᱟ᱾
ᱟᱪᱪᱷᱟ ᱟᱪᱪᱷᱟ ᱟᱪᱷᱟ ᱦᱮᱸ ᱾
ᱱᱤᱛᱚᱜ ᱦᱚᱸ ᱨᱟᱭᱨᱤᱛ ᱟᱹᱨᱤᱪᱟᱹᱞᱤ ᱫᱚ ᱟᱹᱣᱨᱤ ᱠᱩ ᱪᱮᱫ ᱚᱱᱟ ᱟᱹᱛᱩ
ᱵᱟ ᱟᱯᱮ ᱴᱩᱞᱩ ᱟᱯᱮ ᱴᱚᱞᱟ ᱞᱟᱹᱴᱩ ᱜᱮᱭᱟ ᱥᱮ ᱠᱟᱹᱴᱤᱡ ᱜᱮᱭᱟ ᱢᱟᱨᱟᱝ ᱜᱮᱭᱟ ᱥᱮ ᱠᱟᱹᱴᱤᱡ ᱜᱮᱭᱟ᱾
ᱠᱚ ᱵᱤᱧ ᱾ ᱟᱞᱮ ᱴᱚᱞᱟ ᱫᱚ ᱞᱟᱹᱴᱩ ᱫᱚ ᱞᱟᱹᱴᱩ ᱜᱮᱭᱟ ᱢᱟᱱᱮ ᱥᱳᱛᱛᱚᱨ ᱴᱤ ᱜᱟᱱ ᱜᱷᱟᱨᱚᱸᱡᱽ ᱢᱮᱱᱟᱜᱼᱟ᱾
ᱚ ᱟᱞᱮ ᱦᱚᱸ ᱚᱱᱠᱟ ᱜᱮ ᱟᱞᱮᱭᱟᱜ ᱟᱥᱤᱴᱤᱠᱟ ᱜᱟᱱ ᱢᱮᱱᱟᱜ-ᱟ, ᱦᱩᱸ ᱟᱞᱮ ᱫᱚ ᱟᱥᱤᱴᱤ ᱜᱟᱱ ᱦᱮᱱᱟᱜ-ᱟ ᱾ ᱟᱨ ᱛᱤᱱᱟᱹᱜ ᱛᱤᱱᱟᱹᱜ ᱱᱚᱣᱟ ᱢᱟᱨᱟᱝ ᱵᱩᱨᱩ ᱯᱩᱡᱟᱹ ᱦᱚᱲ ᱢᱮᱱᱟᱜ ᱠᱚᱣᱟ ᱟᱨ ᱛᱤᱱᱟᱹᱜ ᱤᱥᱟᱹᱭ ᱦᱚᱲ ᱢᱮᱱᱟᱜ ᱠᱚᱣᱟ ᱚᱸᱰᱮ ᱫᱚ?
ᱱᱚᱰᱮ ᱫᱚ ᱦᱟᱸᱜ ᱵᱟᱹᱱᱩᱜ ᱠᱚᱣᱟ ᱰᱷᱮᱨ ᱫᱚ ᱤᱥᱟᱹᱭ ᱦᱚᱲ ᱫᱚ ᱾
ᱟᱪᱪᱷᱟ ᱪᱤᱱᱟᱹᱜ ᱜᱟᱱ ᱢᱮᱱᱟᱜ ᱠᱚᱣᱟ ᱥᱮ ᱵᱟᱹᱱᱩᱜ ᱜᱮ ᱵᱟᱹᱱᱩᱜ ᱠᱚᱣᱟ?
ᱢᱤᱫ ᱜᱷᱟᱨᱚᱸᱡᱽ ᱵᱟᱨ ᱜᱷᱟᱨᱚᱸᱡᱽ ᱢᱮᱱᱟᱜ ᱠᱚᱣᱟ᱾
ᱵᱟᱨ ᱟᱪᱪᱷᱟ ᱟᱪᱪᱷᱟ ᱟᱪᱪᱷᱟ ᱤᱱᱠᱟᱹ ᱤᱱᱠᱟ ᱛᱮᱜᱤ ᱤᱱᱠᱟ ᱤᱱᱠᱟ ᱛᱮᱜᱮ ᱠᱚ ᱰᱷᱤᱨ ᱪᱟᱞᱟᱜ-ᱟ ᱛᱚ ᱦᱟᱝ?
ᱱᱚᱸᱰᱮ ᱫᱚ ᱰᱷᱤᱨᱚᱜ ᱨᱮᱭᱟᱜ ᱥᱚᱢᱵᱷᱚᱵᱚᱱᱟ ᱫᱚ ᱵᱟᱝ ᱧᱮᱞᱚᱜ ᱠᱟᱱᱟ ᱟᱫᱚ ᱛᱮᱫ ᱪᱤᱠᱟᱞᱟᱝ ᱢᱮᱱ ᱠᱮᱭᱟ ᱾ ᱦᱚᱲᱟᱜ ᱢᱚᱱᱮ ᱨᱮᱭᱟᱜ ᱠᱟᱛᱷᱟ ᱠᱟᱱᱟ ᱛᱷᱚᱨ
ᱚᱱᱟᱢᱟ ᱠᱟᱱ ᱜᱤ ᱚᱭ ᱚᱱᱟᱢᱟ ᱠᱟᱱ ᱜᱤ ᱪᱤᱠᱟ ᱛᱮ ᱟᱫᱚ ᱵᱚᱱ ᱤᱭᱟᱹ ᱵᱚᱞᱮ ᱚᱱᱟ ᱵᱚᱞᱮ ᱵᱚᱱ ᱦᱟᱛᱟᱣ ᱫᱟ ᱦᱟᱱᱟᱴᱟᱜ ᱫᱚ?
ᱱᱚᱣᱟ ᱫᱚ ᱜᱚᱝᱠᱮ ᱢᱤᱫᱴᱮᱡ ᱥᱤᱠᱪᱷᱟ ᱨᱮᱭᱟᱜ ᱚᱵᱷᱟᱣ ᱠᱟᱱᱟ ᱜᱚᱝᱠᱮ ᱟᱨ ᱥᱤᱠᱪᱷᱟ ᱦᱩᱭ ᱠᱟᱛᱮᱫ ᱨᱮᱦᱚᱸ ᱟᱫᱚᱢ ᱦᱚᱲ ᱫᱚ ᱚᱱᱠᱟ ᱠᱚ ᱠᱟᱹᱢᱤᱭᱫᱟ ᱟᱫᱚ ᱵᱟᱠᱚ ᱵᱟᱲᱟᱭᱟ ᱾ ᱢᱩᱞ ᱪᱮᱫ ᱠᱟᱱᱟ ᱵᱟᱝ ᱠᱟᱱᱟ ᱾
ᱦᱮᱸ ᱵᱟᱹᱭ ᱵᱟᱹᱭ ᱛᱮ ᱱᱚᱣᱟ ᱱᱚᱣᱟᱴᱟᱜ ᱵᱚᱱ ᱟᱫ ᱤᱫᱤᱭᱫᱟ ᱚᱱᱟ ᱫᱚ ᱵᱟᱵᱚᱱ ᱵᱩᱡ ᱮᱫᱟ ᱛᱚ ᱾
ᱩᱸ ᱾
ᱦᱮᱸ ᱥᱮ ᱵᱟᱝ ᱡᱚᱛᱚ ᱦᱚᱲ ᱜᱮ ᱚᱱᱟ ᱛᱮᱵᱚᱱ ᱪᱟᱞᱟᱣ ᱞᱮᱱᱠᱷᱟᱱ ᱞᱟᱥ ᱨᱮ ᱦᱮᱸ ᱵᱚᱞᱮ ᱠᱷᱟᱹᱞᱤ ᱠᱟᱜᱚᱡᱽ ᱠᱚᱨᱮ ᱜᱮ ᱚᱞ ᱛᱟᱦᱮᱸᱱᱟ ᱛᱟᱦᱮᱸ ᱠᱟᱱᱟ ᱠᱚ ᱢᱮᱱᱛᱮ ᱱᱚᱣᱟ ᱠᱚ ᱢᱟᱱᱟᱣᱮᱫ ᱠᱟᱱ ᱛᱟᱦᱮᱸᱱᱟ ᱱᱚᱣᱟ ᱫᱷᱚᱨᱚᱢ ᱾ ᱦᱚᱲ ᱟᱵᱚ ᱛᱤᱜᱤ ᱟᱵᱚ ᱛᱤᱜᱤ ᱾ ᱟᱯᱱᱟᱨᱟᱜ ᱡᱤᱱᱤᱥ ᱵᱚᱱ ᱟᱫ ᱫᱟ ᱦᱮᱸ ᱥᱮ ᱵᱟᱝ?
ᱩᱸ ᱦᱩᱸ ᱦᱩᱸ!
ᱟᱵᱚᱣᱟᱜ ᱵᱚᱞᱮ ᱟᱵᱚ ᱛᱤᱜᱤ ᱮᱴᱟᱜ ᱦᱚᱲ ᱫᱚ ᱵᱟ ᱵᱟᱠᱚ ᱤᱭᱟᱹ ᱵᱚᱱᱟ ᱟᱵᱚ ᱛᱤᱜᱤ ᱟᱵᱚ ᱟᱯᱱᱟᱨᱟᱜ ᱤᱭᱟᱹ ᱛᱤᱜᱤ ᱾
ᱜᱚᱝᱠᱮ ᱠᱟᱹᱴᱤᱜ ᱚᱠᱛᱚ ᱠᱚ ᱦᱩᱭ ᱤᱫᱤᱜ ᱠᱟᱱ ᱛᱟᱞᱟᱝᱟ ᱾
ᱟᱪᱪᱷᱟ ᱟᱪᱷᱟ ᱦᱩᱭ ᱫᱤᱭᱮ ᱦᱮᱸ ᱦᱮᱸ ᱾
ᱩᱸ ᱦᱩᱸ ᱾
ᱦᱮᱸ ᱢᱟ ᱴᱷᱤᱠ ᱜᱮᱭᱟ, ᱴᱷᱤᱠ ᱜᱮᱭᱟ ᱟ-ᱟᱨᱚ ᱞᱟᱝ ᱜᱟᱞᱢᱟᱨᱟᱜ ᱦᱟᱸᱜ, ᱦᱮᱸ ᱥᱟᱹᱜᱩᱱ ᱡᱚ ᱟᱨ ᱞᱟᱝ ᱜᱟᱞᱢᱟᱨᱟᱜ ᱦᱟᱸᱜ, ᱴᱷᱤᱠ ᱜᱮᱭᱟ, ᱴᱷᱤᱠ ᱜᱮᱭᱟ ᱾